ᱦᱮᱞᱳ ᱨᱚᱲ ᱟᱸᱡᱚᱢᱚᱜ ᱠᱟᱱᱟ ᱤᱧᱟᱜ?
ᱦᱮᱸ ᱟᱸᱡᱚᱢᱚᱜ ᱠᱟᱱᱟ᱾
ᱟᱪᱪᱷᱟ᱾
ᱟᱫᱚ ᱪᱮᱫ ᱟᱞᱮ ᱢᱟ ᱦᱚᱜ-ᱚᱭ ᱱᱮᱛᱟᱨ ᱫᱚ ᱳᱭ ᱦᱩᱲᱩ ᱠᱚᱞᱮ ᱨᱚᱦᱚᱭ ᱵᱟᱲᱟᱭᱮᱜᱼᱟ᱾ ᱟᱨ ᱱᱤᱛᱳᱜ ᱫᱚ ᱠᱷᱮᱛ ᱥᱮᱫ ᱦᱮᱡ ᱦᱩᱭ ᱠᱟᱱᱟ᱾
ᱛᱟᱦᱚᱞᱮ ᱛᱤᱱᱟᱹᱜ ᱮᱭ ᱢᱟᱴ ᱠᱟᱹᱢᱤ ᱠᱚ ᱯᱮ ᱪᱟᱵᱟ ᱠᱟᱜᱼᱟ ᱥᱮ ᱵᱟᱯᱮ ᱪᱟᱵᱟᱠᱟᱜ-ᱟ?
ᱢᱟᱴᱷᱚ ᱠᱟᱹᱢᱤ ᱠᱚᱢᱟ ᱟᱹᱣᱨᱤ ᱞᱮ ᱪᱟᱵᱟᱭᱟ ᱱᱤᱛᱚᱜ ᱫᱚ ᱞᱮᱛᱟᱲ ᱜᱮ ᱪᱟᱞᱟᱣ ᱤᱫᱤᱜ ᱠᱟᱱᱟ᱾
ᱚᱻ᱾
ᱟᱱᱛᱮ ᱟᱯᱮ ᱥᱮᱫ ᱫᱚ ᱨᱚᱦᱚᱭ ᱵᱟᱲᱟᱭ ᱫᱟᱠᱚ ᱥᱮ ᱵᱟᱝ?
ᱪᱮᱜ ᱮᱢ ᱢᱮᱱᱫᱟ?
ᱟᱯᱮ ᱥᱮᱫ ᱫᱚ ᱨᱚᱦᱚᱭ ᱵᱟᱲᱟᱭ ᱫᱟᱠᱚ ᱥᱮ ᱵᱟᱝ?
ᱦᱳᱭ ᱟᱞᱮ ᱥᱮᱫ ᱦᱚᱸ ᱠᱚ ᱞᱟᱜᱟᱣ ᱠᱟᱱᱟ ᱦᱩᱲᱩ ᱨᱚᱦᱚᱭ ᱠᱚᱫᱚ᱾ ᱟᱫᱚ ᱟᱞᱮ ᱫᱚ ᱟᱹᱣᱨᱤᱜᱼᱟ ᱟᱞᱮᱫ ᱫᱚ ᱠᱷᱮᱛ ᱠᱚᱜᱮᱞᱮ ᱥᱤ ᱵᱟᱲᱟᱭᱮᱫᱟ᱾ ᱟᱫᱚ ᱚᱲᱟᱜ ᱨᱮᱱ ᱦᱚᱲ ᱫᱚ ᱤᱭᱟᱹ ᱠᱚᱠᱚ ᱪᱟᱞᱟᱜ ᱠᱟᱱᱟ, ᱵᱚᱞᱮ ᱤᱧ ᱵᱟᱵᱟ ᱫᱚ ᱚᱲᱟᱜ ᱨᱮᱜᱮ ᱤᱭᱟᱹ ᱚᱱᱟ ᱮᱸ ᱴᱮᱠᱴᱟᱨ ᱠᱚ ᱦᱤᱡᱩᱜ ᱠᱟᱱ ᱠᱷᱟᱡ ᱚᱱᱟ ᱥᱤ ᱦᱚᱪᱚᱭᱮᱫᱟ ᱟᱨ ᱟᱨ ᱤᱧ ᱜᱚᱜᱚ ᱫᱚ ᱫᱤᱠᱩᱣᱟᱜ ᱮ ᱪᱟᱞᱟᱜ ᱠᱟᱱᱟ ᱢᱩᱱᱤᱥ ᱠᱟᱹᱢᱤ᱾ ᱟᱨ ᱤᱧ ᱫᱚ ᱚᱲᱟᱜ ᱨᱮ ᱱᱤᱛᱚᱜ ᱫᱚ ᱢᱤᱱᱟᱹᱧᱟ᱾ ᱤᱧ ᱫᱚ ᱚᱲᱟᱜ ᱨᱮᱱᱟᱜ ᱤᱧ ᱠᱟᱹᱢᱤ ᱵᱟᱲᱟᱭ ᱫᱟ᱾ ᱟᱫᱚ ᱦᱟᱸᱜ ᱟᱞᱮ ᱞᱮ ᱮᱦᱚᱵ ᱞᱮᱱᱠᱷᱟᱱ ᱦᱟᱸᱜ ᱦᱩᱲᱩ ᱨᱚᱦᱚᱭ ᱟᱫᱚ ᱦᱟᱸᱜ ᱡᱚᱛᱚ ᱦᱚᱲᱞᱮ ᱪᱟᱞᱟᱜᱼᱟ ᱛᱚᱠᱷᱚᱱ ᱫᱚ ᱤᱧ ᱦᱚᱸ ᱠᱚ ᱤᱫᱤ ᱛᱚᱨᱟᱧ ᱧᱟᱹ
ᱚ ᱟᱪᱷᱢ ᱟᱢ ᱦᱚᱸ ᱦᱩᱲᱩ ᱨᱚᱦᱚᱭᱮᱢ ᱵᱟᱰᱟᱭ ᱜᱮᱭᱟ?
ᱦᱮᱸ ᱡᱚᱛᱚ ᱠᱟᱹᱢᱤ ᱜᱤᱧ ᱫᱟᱲᱮᱭᱟᱜ ᱜᱮᱭᱟ ᱚᱲᱟᱜ ᱚᱲᱟᱜ ᱨᱮᱱᱟᱜ ᱡᱚᱛᱚ ᱠᱟᱹᱢᱤ ᱟᱵᱟᱨ ᱫᱟᱠᱟ ᱩᱛᱩ ᱠᱚ ᱟᱵᱟᱨ ᱦᱩᱲᱩ ᱨᱚᱦᱚᱭ ᱛᱚ ᱠᱟᱹᱢᱤᱜᱤᱧ ᱫᱟᱲᱮᱭᱟᱜᱼᱟ ᱦᱩᱲᱩ ᱨᱚᱦᱚᱭ ᱥᱮ ᱦᱩᱲᱩ ᱜᱮᱫ ᱠᱚ ᱛᱚᱞ ᱠᱚ ᱜᱟᱹᱪᱷᱤ ᱛᱚᱜ ᱠᱚ ᱡᱚᱛᱚ ᱞᱮᱠᱟᱟᱱ ᱠᱟᱹᱢᱤ ᱜᱮᱢ ᱫᱟᱲᱮᱭᱟᱜ
ᱚ ᱟᱪᱪᱷᱟ ᱛᱟᱦᱚᱞᱮ ᱟᱯᱮ ᱥᱮᱫ ᱫᱚ ᱦᱩᱲᱩ ᱫᱚ ᱚᱠᱟ ᱞᱮᱠᱟ ᱠᱟᱛᱮᱫ ᱠᱚ ᱛᱚᱞᱟ?
ᱚᱠᱟ ᱞᱮᱠᱟ ᱠᱟᱛᱮᱫ ᱠᱚ ᱛᱚᱞᱟ?
ᱦᱳᱭ
ᱚᱠᱟ ᱞᱮᱠᱟ ᱠᱟᱛᱮᱜ ᱚᱱᱟᱮ ᱤᱭᱟᱹ ᱫᱚ ᱚᱱᱟ ᱦᱩᱲ ᱤᱭᱟᱹ ᱦᱩᱲᱩ ᱨᱮᱱᱟᱜ ᱚᱱᱟ ᱚᱱᱟ ᱦᱩᱲᱩ ᱤᱭᱟᱹ ᱛᱮᱜᱮ ᱠᱚ ᱛᱚᱞ ᱫᱚ ᱵᱩᱥᱩᱵ ᱛᱮ ᱚᱱᱟ ᱦᱩᱲᱩ ᱨᱮᱱᱟᱜ ᱡᱟᱦᱟᱸ ᱢᱮᱱᱟᱜ ᱠᱟ ᱫᱚ ᱵᱩᱡᱷᱟᱹᱜ ᱟᱣᱟ ᱫᱚ ᱟᱯᱮ ᱫᱚ ᱚᱠᱟ ᱞᱮᱠᱟ ᱯᱮ ᱛᱚᱞᱟ?
ᱦᱮᱸ ᱟᱞᱮ ᱢᱟ
ᱟᱵ
ᱚᱱᱟ ᱦᱩᱲᱩ ᱜᱟᱹᱪᱷᱤ ᱛᱮᱜᱮ ᱠᱚ ᱛᱚᱞᱟ ᱛᱚᱞ ᱫᱚ ᱟᱫᱚ ᱵᱟᱨ ᱨᱚᱠᱚᱢ ᱛᱮᱠᱚ ᱛᱚᱞᱟ ᱛᱚ ᱚᱠᱚᱭ ᱠᱚᱫᱚ ᱯᱩᱨᱟᱹ ᱦᱟᱱᱮ ᱜᱟᱹᱴ ᱟᱠᱚ ᱟᱨ ᱚᱠᱚᱭ ᱠᱚᱫᱚ ᱚᱱᱠᱟ ᱵᱮᱫᱷᱟᱣ ᱪᱩᱨ ᱠᱟᱛᱮᱫ ᱚᱱᱟ ᱠᱚ ᱥᱚᱜᱮ ᱠᱟᱜᱼᱟ᱾
ᱚ
ᱟᱯᱮ ᱥᱮᱫ ᱫᱚ ᱚᱠᱟᱴᱟᱜ ᱠᱚ ᱯᱩᱨᱟᱹ ᱠᱚ ᱜᱟᱹᱰ ᱩᱛᱟᱹᱨᱟ? ᱥᱮ
ᱦᱳᱭ ᱯᱩᱨᱟᱹ ᱠᱩ ᱜᱟᱹᱴ ᱚᱱᱮ ᱤᱭᱟᱹ ᱢᱟ ᱪᱮᱫ ᱞᱮᱠᱟ ᱪᱚᱠᱚ ᱵᱤᱫᱷᱟᱣ ᱵᱚᱸᱜᱟ ᱠᱚ ᱟᱹᱪᱩᱨᱟ ᱦᱮᱸ ᱩᱪᱩᱨ ᱠᱟᱛᱮᱜ ᱱᱚᱝᱠᱟ ᱠᱚ ᱤᱭᱟᱹ ᱠᱮ ᱥᱚᱝᱜᱮ ᱠᱮᱫ ᱜᱮ ᱛᱟᱯᱚᱨ ᱠᱚ ᱚᱨᱟ ᱢᱩᱨᱩᱫ ᱛᱮ ᱛᱟᱯᱚᱨᱮ ᱴᱟᱭᱤᱴ ᱚᱜᱟ ᱩᱱᱠᱟ
ᱟᱪᱪᱷᱟ ᱪᱷᱟ ᱦᱮᱸ ᱛᱟᱦᱚᱞᱮ ᱚᱱᱠᱟ ᱜᱮ ᱠᱟᱱᱟ ᱟᱯᱮ ᱥᱮᱫ ᱦᱚᱸ ᱟᱞᱮ ᱥᱮᱫ ᱦᱚᱸ
ᱦᱩ ᱟᱫᱚ ᱤᱧ ᱫᱚ ᱛᱚᱞ ᱫᱚ ᱩᱱᱟᱹᱜ ᱵᱟᱹᱧ ᱫᱟᱲᱮᱭᱟᱜ ᱜᱮᱭᱟ ᱢᱟᱱᱮ ᱤᱭᱟᱹ ᱰᱷᱮᱠ ᱰᱷᱮᱞ ᱞᱤᱧ ᱛᱚᱞ ᱧᱚᱜ ᱜᱮᱭᱟ ᱩᱱᱟᱹᱜ ᱤᱧ ᱫᱚ ᱟᱫᱚ ᱠᱚ ᱢᱤᱛᱟᱹᱧᱟ ᱡᱮ ᱟᱞᱚᱢ ᱛᱚᱞᱟ ᱡᱮ ᱵᱟᱝ ᱰᱟᱭᱤᱴᱚᱜ ᱟᱨ ᱥᱮ ᱵᱟᱝ ᱟᱫᱚ ᱡᱚᱠᱷᱚᱱ ᱦᱳᱲᱳ ᱨᱮ ᱫᱟᱞᱟᱭ ᱛᱚᱠᱷᱚᱱ ᱦᱚᱸ ᱚᱱᱟ ᱠᱚ ᱵᱚᱡᱚᱜ ᱜᱮᱭᱟ
ᱦᱮᱸ ᱦᱮᱸ ᱡᱩᱫᱤ ᱚᱱᱠᱟ ᱡᱩᱫᱤ ᱰᱷᱤᱞ ᱰᱷᱤᱞ ᱞᱮᱢ ᱛᱚᱞ ᱠᱟᱜᱼᱟ ᱛᱟᱦᱚᱞᱮ
ᱦᱩᱸ
ᱠᱷᱚᱱ ᱦᱳᱲᱩ ᱫᱟᱞ ᱦᱩᱭᱩᱜᱼᱟ ᱛᱚᱠᱷᱚᱱ ᱫᱚ ᱚᱱᱟ ᱜᱟᱹᱪᱷᱤ ᱠᱚ ᱯᱩᱨᱟᱹ ᱵᱚᱡᱚᱜ ᱟᱥᱮ ᱟᱫᱚ ᱫᱟᱞ ᱵᱟᱝ ᱡᱩᱛᱩᱜᱼᱟ
ᱦᱮᱸ ᱫᱱᱟ ᱠᱷᱟᱹᱛᱤᱨ ᱛᱮ ᱠᱩ ᱢᱤᱫᱟᱧᱟᱹ ᱩᱱᱟᱜ ᱫᱚ ᱚᱱᱟ ᱠᱚᱫᱚ ᱟᱞᱚᱢ ᱫᱚᱞᱟ ᱵᱟᱢ ᱫᱟᱲᱮᱜᱭᱟᱜ ᱠᱟᱱ ᱠᱷᱟᱱ ᱫᱚ ᱟᱞᱚᱢ ᱫᱚᱞᱟ ᱟᱨ ᱜᱮᱫ ᱠᱚᱧ ᱫᱟᱲᱮᱭᱟᱜ ᱜᱮᱭᱟ
ᱟᱪᱪᱷᱟ ᱜᱮᱫ ᱫᱚ ᱟᱯᱮ ᱫᱚ ᱫᱟᱛᱨᱚᱢ ᱛᱮᱯᱮ ᱜᱮᱫᱟ ᱥᱮ ᱮᱢᱟᱱ ᱮᱴᱟᱜ ᱠᱤᱪᱷᱩ?
ᱵᱟᱝᱟ ᱫᱟᱛᱨᱚᱢ ᱵᱟᱝᱟ ᱮᱴᱟᱜ ᱛᱮᱫᱚ ᱵᱟᱝ ᱜᱮᱫ ᱜᱚᱫᱚᱜᱼᱟ ᱪᱷᱩᱨᱤ ᱠᱚᱫᱚ ᱚᱱᱟ ᱠᱚᱫᱚ ᱫᱟᱛᱨᱚᱢ ᱛᱮᱜᱮᱞᱮ ᱜᱮᱫ ᱜᱮᱭᱟ ᱥᱮ ᱯᱮ ᱥᱮᱱ ᱫᱚ ᱪᱷᱩᱨᱤ ᱛᱮ ᱯᱮ ᱜᱮᱫ ᱜᱮᱭᱟ?
ᱵᱟᱝᱟ ᱪᱷᱩᱨᱤ ᱛᱮᱫᱚ ᱵᱟᱝ ᱜᱚᱴᱟ ᱥᱮᱫ ᱜᱮ ᱫᱟᱛᱨᱚᱢ ᱛᱮᱜᱮ ᱠᱚ ᱜᱮᱫᱟ ᱛᱚ᱾
ᱦᱩᱸ᱾
ᱟᱨ ᱛᱟᱞᱦᱮ ᱢᱟᱱᱮ ᱢᱮᱥᱤᱱ ᱠᱚᱫᱚ ᱵᱟᱹᱱᱩᱜᱼᱟ ᱟᱯᱮ ᱥᱮᱫ ᱫᱚ ᱦᱩᱲᱩ ᱫᱟᱞ ᱵᱟᱠᱷᱨᱟᱛᱮ?
ᱦᱮᱸ ᱢᱮᱱᱟᱜ ᱫᱚ ᱢᱮᱱᱟᱜ ᱜᱮᱭᱟ ᱟᱫᱚ ᱤᱭᱟᱹ ᱰᱟᱝᱨᱟ ᱠᱚ ᱢᱮᱱᱟᱜ ᱠᱚᱛᱟᱞᱮᱭᱟ ᱥᱮ ᱵᱟᱝ ᱟᱫᱚ ᱵᱩᱥᱩᱵ ᱫᱚᱨᱠᱟᱨ ᱛᱚ᱾ ᱤᱱᱟᱹᱛᱮ ᱵᱟᱞᱮ ᱜᱮᱫ ᱦᱚᱪᱚᱭᱮᱫᱟ ᱟᱨ ᱡᱚᱠᱷᱚᱱᱮ ᱫᱟᱜ ᱤᱭᱟᱹ ᱫᱟᱜ ᱡᱟᱹᱲᱤ ᱫᱚᱢᱮ ᱫᱟᱜ ᱞᱮᱠᱷᱟᱡ ᱫᱚ ᱦᱩᱲᱩ ᱠᱚ ᱡᱚᱵᱮᱜ-ᱟ ᱥᱮ ᱵᱟᱝ ᱚᱱᱟ ᱞᱟᱦᱟ ᱨᱮ ᱟᱫᱚ ᱢᱤᱥᱤᱱ ᱛᱮᱞᱮ ᱜᱮᱫ ᱦᱚᱪᱚᱭᱟ᱾ ᱵᱟᱝᱠᱷᱟᱱ ᱫᱚ ᱤᱭᱟᱹ ᱠᱚᱨᱮᱫ ᱫᱚ ᱵᱟᱠᱟᱱ ᱫᱚ ᱤᱭᱟᱹ ᱜᱮ ᱵᱩᱥᱩᱵ ᱫᱚ ᱫᱚᱨᱠᱟᱨ ᱞᱮᱭᱟ ᱟᱞᱮᱭᱟ᱾ ᱚᱱᱟ ᱠᱷᱟᱹᱛᱤᱨ ᱛᱮ ᱦᱩᱲᱩ ᱤᱭᱟᱹᱛᱮ ᱫᱟᱛᱨᱚᱢ ᱛᱮᱜᱮ ᱞᱮ ᱜᱮᱛᱟ᱾
ᱦᱳᱭ ᱛᱚ ᱢᱮᱥᱤᱱ ᱛᱮ ᱜᱮᱫ ᱞᱮᱠᱷᱟᱱ ᱛᱚ ᱟᱨ ᱠᱷᱚᱲ ᱠᱚᱫᱚ ᱵᱟᱝ ᱧᱟᱢᱚᱜᱼᱟ᱾
ᱦᱳᱭ᱾ ᱰᱟᱝᱨᱟ ᱠᱚ ᱛᱟᱦᱮᱸ ᱞᱮᱱ ᱠᱷᱟᱱ ᱫᱚ ᱟᱫᱚ ᱠᱚ ᱪᱮᱫ ᱠᱚ ᱡᱚᱢᱟ ᱵᱟᱠᱷᱟᱡ ᱫᱚ᱾ ᱡᱩᱫᱤ ᱢᱤᱥᱤᱱ ᱛᱮᱢ ᱱᱤᱭᱟᱹ ᱫᱟᱞ ᱚᱪᱚ ᱞᱮᱠᱷᱟᱡ ᱫᱚ᱾
ᱦᱮᱸ ᱟᱨ ᱫᱤᱱᱟᱹᱢ ᱦᱤᱞᱳᱜ ᱟᱹᱛᱤᱧ ᱛᱮᱫᱚ ᱚᱱᱟ ᱜᱷᱟᱹᱲᱤᱡ ᱜᱮ ᱡᱟᱠᱚ ᱡᱚᱢ ᱠᱮᱫ ᱟᱨᱚ ᱛᱚ ᱨᱮᱸᱜᱮᱡ ᱠᱚᱣᱟ ᱟᱭᱩᱵ ᱵᱮᱲᱟ ᱥᱮᱫ᱾
ᱟᱨ ᱱᱤᱛᱚᱜ ᱱᱤᱛᱚᱜ ᱵᱮᱞᱟ ᱫᱚ ᱚᱠᱟᱨᱮ ᱢᱟᱴᱷ ᱨᱮᱫᱚᱢ ᱤᱫᱤ ᱠᱚᱣᱟ ᱱᱤᱛᱳᱜ ᱢᱟ ᱜᱚᱴᱟ ᱜᱮᱛᱚ ᱦᱩᱲᱩ ᱠᱚ ᱨᱚᱦᱚᱭᱮᱫᱟ ᱛᱚ᱾ ᱞᱚᱥᱚᱫ ᱠᱟᱜ-ᱟ ᱠᱚ ᱱᱤᱛᱚᱜ ᱫᱚ ᱢᱟᱴᱷ ᱨᱮᱛᱚ ᱟᱨ ᱤᱫᱤ ᱫᱚ ᱵᱟᱝ ᱜᱟᱱᱚᱜ ᱠᱟᱱᱟ᱾ ᱫᱚ ᱡᱟᱦᱟᱸ ᱵᱟᱡᱽᱲᱟ ᱠᱚᱠᱚ ᱮᱨ ᱠᱟᱜᱼᱟ ᱥᱮ ᱚᱱᱟ ᱵᱩᱥᱩᱵ ᱢᱮᱥᱟ ᱠᱟᱛᱮᱫ ᱤᱨ ᱡᱚᱢ ᱦᱚᱪᱚᱭᱮᱫ ᱠᱚᱣᱟ᱾
ᱚ ᱟᱪᱪᱷᱟ ᱟᱪᱪᱷᱟ ᱟ ᱛᱟᱦᱚᱞᱮ ᱟᱯᱮ ᱥᱮᱫ ᱫᱚ ᱱᱟᱜ ᱟᱯᱮ ᱥᱮᱫ ᱨᱮᱱᱥᱜ ᱟᱱᱮ ᱠᱷᱮᱛ ᱠᱚᱫᱚ ᱚᱠᱟᱮᱠᱟ ᱡᱟᱭᱜᱟ ᱠᱚᱦᱚᱸ ᱚᱠᱟᱞᱮᱠᱟᱱᱟ?
ᱦᱳᱭ ᱟᱞᱮ ᱥᱮᱫ ᱡᱚᱛᱚᱜ ᱜᱮ ᱱᱟᱯᱟᱭ ᱜᱮᱭᱟ ᱟᱞᱮ ᱥᱮᱫ ᱫᱚ ᱵᱚᱪᱷᱚᱨ ᱨᱮ ᱟᱨ ᱵᱟᱨᱛᱟ ᱠᱚᱞᱮ ᱪᱟᱥ ᱜᱮᱭᱟ᱾ ᱟᱨ ᱡᱚᱛᱚ ᱞᱮᱠᱟᱱ ᱡᱤᱱᱤᱥ ᱜᱮ ᱪᱟᱥ ᱦᱩᱭᱩᱜ ᱜᱮᱭᱟ ᱦᱩᱲᱩ ᱠᱟᱱ ᱜᱩᱦᱩᱢ ᱤᱭᱟᱹ ᱠᱚ, ᱛᱩᱲᱤ ᱠᱚ ᱥᱮ ᱥᱚᱵᱽᱡᱤ ᱠᱚ, ᱟᱹᱞᱩ ᱠᱚ, ᱵᱮᱸᱜᱟᱲ ᱡᱚᱛᱚ ᱞᱮᱠᱟᱱ ᱡᱤᱱᱤᱥ ᱜᱮᱞᱮ ᱪᱟᱥ ᱜᱮᱭᱟ᱾
ᱟᱪᱪᱷᱟ ᱟᱪᱪᱷᱟ ᱦᱮᱸ, ᱟᱨ ᱟᱯᱮ ᱥᱮᱱᱟᱜ ᱡᱟᱭᱜᱟ ᱫᱚ ᱱᱚᱝᱠᱟ ᱥᱚᱢᱚᱛᱚᱞ ᱜᱮᱭᱟ? ᱥᱮ ᱚᱝᱠᱟ ᱵᱩᱨᱩ ᱠᱚ ᱵᱤᱨ ᱠᱚ ᱦᱮᱱᱟᱜᱼᱟ?
ᱵᱟᱝᱟ ᱟᱞᱮ ᱥᱮᱱ ᱫᱚ ᱚᱱᱟ ᱵᱩᱨᱩ ᱠᱚᱫᱚ ᱵᱟᱹᱱᱩᱜ ᱠᱟᱜᱼᱟ ᱫᱮᱭᱟ ᱜᱮ ᱥᱚᱢᱟᱱ ᱜᱮᱭᱟ ᱚᱱᱠᱟᱜ ᱜᱮ᱾ ᱮᱠ ᱯᱷᱟᱸᱠᱟ ᱵᱤᱨ ᱠᱚᱦᱚᱸ ᱵᱟᱹᱱᱩᱜᱼᱟ, ᱡᱟᱦᱟᱸ ᱥᱮᱫ ᱜᱮᱢ ᱠᱚᱭᱚᱜ-ᱟ ᱚᱱᱛᱮ ᱜᱮ ᱯᱷᱸᱟᱠᱟ ᱜᱮ᱾ ᱟᱞᱮ ᱵᱤᱨ ᱫᱤᱥᱚᱢ ᱫᱚ ᱵᱟᱝ ᱠᱟᱱᱟ ᱟᱞᱮ ᱥᱮᱫ ᱫᱚ᱾ ᱛᱟᱦᱚᱞᱮ ᱟᱨ ᱟᱯᱮ ᱥᱮᱱᱟᱜ ᱡᱟᱭᱜᱟ ᱠᱚᱫᱚ ᱚᱠᱟ ᱞᱮᱠᱟ?
ᱟᱞᱮ ᱥᱮᱫ ᱢᱟ ᱱᱚᱱᱛᱮ ᱵᱤᱨ ᱵᱩᱨᱩ ᱛᱮᱜᱮ ᱯᱮᱨᱮᱡ ᱠᱟᱱᱟ᱾ ᱚᱱᱠᱟ ᱠᱷᱮᱛ ᱠᱚᱫᱚ ᱚᱱᱟ ᱵᱤᱨ ᱵᱩᱨᱩ ᱨᱮᱱᱟᱜ ᱥᱳᱛ ᱛᱟᱞᱟ ᱠᱚᱨᱮᱜ ᱦᱮᱱᱟᱜ ᱛᱟᱞᱮᱭᱟ᱾ ᱢᱟᱱᱮ ᱵᱟᱫᱽ ᱫᱷᱟᱨᱮ ᱚᱱᱠᱟ ᱵᱩᱨᱩ ᱦᱮᱱᱟᱜᱼᱟ ᱟᱨ ᱚᱱᱟ ᱛᱟᱞᱟ ᱢᱟᱞᱟ ᱠᱚᱨᱮᱜ ᱠᱷᱮᱛ ᱠᱚ ᱦᱮᱱᱟᱜ ᱛᱟᱞᱮᱭᱟ᱾ ᱟᱨ ᱵᱩᱨᱩ ᱫᱷᱟᱨᱮ ᱫᱷᱟᱨᱮ ᱫᱷᱟᱨᱮ ᱛᱮ ᱚᱲᱟᱜ ᱛᱟᱞᱮ᱾
ᱟᱪᱪᱷᱟ, ᱛᱟᱦᱞᱮ ᱤᱭᱟᱹ ᱤᱭᱟᱹ ᱵᱚᱪᱷᱚᱨ ᱨᱮᱫᱚ ᱛᱤᱱᱟᱹᱜ ᱵᱟᱨ ᱯᱮ ᱪᱟᱥ ᱜᱮᱭᱟ?
ᱟᱞᱮ ᱫᱚ ᱵᱚᱪᱷᱚᱨ ᱨᱮᱫᱚ ᱪᱟᱥ ᱫᱚ ᱢᱤᱫ ᱫᱷᱟᱣ ᱜᱮᱞᱮ ᱪᱟᱥ ᱜᱮᱭᱟ, ᱢᱮᱱᱠᱷᱟᱱ ᱦᱟᱱᱮ ᱠᱤᱪᱷᱩ ᱠᱤᱪᱷᱩ ᱡᱟᱭᱜᱟ ᱠᱚᱨᱮ ᱫᱚ ᱫᱟᱜ ᱛᱟᱦᱮᱸᱱᱟ, ᱫᱷᱚᱨᱚᱱ ᱫᱤᱱ ᱦᱚᱸ ᱩᱱ ᱥᱩᱚᱢᱚᱭ ᱦᱚᱞᱮ ᱪᱟᱥ ᱜᱮᱭᱟ ᱢᱟᱱᱮ ᱚᱱᱟ ᱫᱚ ᱟᱹᱰᱤ ᱠᱚᱢ ᱜᱮ᱾
ᱚ᱾ ᱟᱞᱮ ᱥᱮᱱ ᱫᱚ ᱫᱟᱜ ᱨᱮᱱᱟᱜ ᱟᱱᱟᱴ ᱫᱚ ᱵᱟᱹᱱᱩᱜ ᱠᱟᱫᱟ ᱟᱨ ᱰᱤᱯ ᱠᱚ ᱢᱮᱱᱟᱜ-ᱟ ᱥᱮ, ᱟᱫᱚ ᱚᱱᱟ ᱰᱤᱯ ᱠᱷᱚᱱ ᱜᱮ ᱫᱟᱜ ᱠᱚᱞᱮ ᱦᱟᱛᱟᱣ ᱜᱮᱭᱟ᱾ ᱟᱵᱚ ᱦᱚᱸᱜ-ᱚᱭ ᱱᱮᱛᱟᱨ ᱢᱟ ᱱᱚᱜ-ᱚᱭ ᱫᱟᱜᱮᱜ ᱠᱟᱱᱟᱭ᱾ ᱟᱵᱟᱨ ᱯᱩᱠᱷᱨᱤ ᱠᱚ ᱢᱮᱱᱟᱜ-ᱟ ᱢᱟᱨᱟᱝ ᱢᱟᱨᱟᱝ ᱚᱸᱰᱮ ᱠᱷᱚᱱ ᱫᱟᱜ ᱞᱮ ᱦᱟᱛᱟᱣ ᱜᱮᱭᱟ᱾ ᱟᱞᱮᱭᱟᱜ ᱜᱮ ᱢᱮᱱᱟᱜ ᱛᱟᱞᱮᱭᱟ, ᱦᱚᱸ ᱰᱤᱵᱷᱞᱮ ᱵᱟᱹᱭᱥᱟᱹᱣ ᱠᱟᱜ-ᱟ ᱥᱳᱞᱟᱨ ᱰᱤᱵᱷᱞᱮ ᱵᱟᱹᱭᱥᱟᱹᱣ ᱠᱟᱜ-ᱟ, ᱟᱫᱚ ᱚᱱᱟ ᱟᱫᱚ ᱚᱱᱟ ᱛᱮᱜᱮ ᱟᱹᱵᱤ ᱥᱩᱵᱤᱫᱷᱟ ᱞᱮ ᱥᱩᱵᱤᱫᱟ ᱦᱩᱭᱩᱜ ᱠᱟᱱ ᱛᱟᱞᱮᱭᱟ, ᱚᱲᱟᱜ ᱟᱲᱮ ᱠᱚᱨᱮ ᱫᱚ, ᱱᱚᱜ-ᱱᱟ ᱨᱮᱰᱤ ᱫᱟᱜ ᱛᱮ ᱜᱮᱞᱮ ᱨᱚᱦᱚᱭᱮᱫᱟ᱾
ᱚᱻ ᱟᱪᱪᱷᱟ ᱟᱪᱪᱷᱟ, ᱦᱮᱸ ᱚᱱᱟ ᱦᱚᱸ ᱱᱟᱯᱟᱭ ᱜᱮ ᱟᱨ ᱛᱟᱦᱚᱸᱞᱮ ᱟᱯᱮ ᱥᱮᱫ ᱫᱚ ᱚᱱᱠᱟ ᱵᱤᱨ ᱠᱚᱫᱚ ᱵᱟᱹᱱᱩᱜ ᱟᱛᱚ ᱛᱟᱦᱚᱸᱞᱮ ᱚᱱᱮ ᱥᱮ ᱤᱭᱟᱹ ᱫᱟᱠᱟ ᱫᱟᱠᱟ ᱠᱚ ᱤᱥᱤᱱ ᱵᱟᱠᱷᱨᱟ ᱛᱮᱫᱚ ᱥᱟᱦᱟᱱ ᱠᱚ ᱫᱚ ᱚᱠᱟ ᱨᱮᱯᱮ ᱧᱟᱢᱟ?
ᱟᱫᱚ ᱱᱤᱭᱟᱹ ᱠᱚ ᱤᱭᱟᱹ ᱠᱚ ᱢᱮᱱᱟᱜ ᱜᱮᱭᱟ ᱥᱟᱦᱟᱱ ᱫᱚ, ᱫᱟᱨᱮ ᱠᱚ ᱢᱮᱱᱟᱜ ᱜᱮᱭᱟ ᱟᱫᱚ ᱵᱤᱨ ᱫᱚ ᱵᱟᱹᱱᱩᱜ ᱠᱟᱜ-ᱟ, ᱵᱚᱞᱮ ᱡᱟᱜᱮ ᱛᱟᱞᱮ, ᱛᱟᱞᱮ ᱥᱟᱠᱟᱢ ᱠᱚ, ᱛᱟᱞᱮ ᱥᱟᱠᱟᱢ ᱠᱚ ᱥᱮ ᱟᱵᱟᱨ ᱠᱷᱤᱡᱩᱨ ᱥᱟᱠᱟᱢ ᱠᱚ, ᱟᱵᱟᱨ ᱜᱚᱡ ᱠᱚᱜ-ᱟ ᱡᱮ ᱱᱚᱣᱟ ᱫᱟᱨᱮ ᱠᱚ ᱚᱱᱟᱠᱩ, ᱟᱵᱟᱨ ᱚᱱᱟ ᱢᱟᱫ ᱢᱟᱫ ᱨᱮᱱᱟᱜ ᱚᱱᱟ ᱠᱚ ᱠᱩᱧᱪᱤ ᱠᱚ ᱥᱮ ᱥᱟᱠᱟᱢ ᱠᱚ ᱚᱱᱟ ᱟᱹᱜᱩ ᱠᱟᱛᱮᱫ ᱞᱮ ᱤᱭᱟᱹ ᱜᱮᱭᱟ᱾
ᱚ ᱟᱪᱪᱷᱟ, ᱟᱨ ᱜᱮᱥ ᱠᱚᱛᱮ ᱫᱚ ᱵᱟᱝ ᱯᱮ ᱤᱥᱤᱱ ᱜᱮᱭᱟ?
ᱦᱳᱭ ᱜᱮᱥ ᱛᱮ ᱦᱚᱸ ᱟᱫᱚ, ᱜᱮᱥ ᱢᱟ ᱜᱮᱥ ᱫᱚ ᱵᱚᱞᱮ ᱱᱮᱛᱟᱨ ᱫᱤᱱ ᱜᱮᱞᱮ ᱜᱮᱥ ᱞᱮ ᱯᱮᱨᱮᱡ ᱠᱟᱛᱮ ᱞᱮ ᱤᱭᱟᱹᱭ ᱜᱮᱭᱟ᱾ ᱵᱟᱠᱷᱟᱱ ᱫᱚ ᱪᱮᱫ ᱟᱛᱳ ᱨᱮᱫᱚ ᱥᱟᱦᱟᱱ ᱠᱚ ᱛᱟᱦᱮᱸᱱ ᱜᱮᱭᱟ ᱛᱚ ᱜᱚᱸᱭᱴᱷᱟ ᱠᱚ ᱟᱵᱟᱨ ᱜᱮᱥ ᱫᱚ ᱩᱱᱟᱹᱜ ᱫᱚ ᱵᱟᱞᱮ ᱵᱮᱵᱚᱦᱟᱨ ᱜᱮᱭᱟ, ᱤᱭᱟᱹ ᱠᱤ ᱥᱟᱱᱟᱢ ᱠᱚᱛᱮ ᱜᱮᱞᱮ ᱤᱥᱤᱱ ᱜᱮᱭᱟ ᱵᱮᱥᱤ ᱫᱚ, ᱟᱫᱚ ᱱᱮᱛᱟᱨ ᱫᱤᱱ ᱫᱚ ᱥᱟᱦᱟᱱ ᱨᱮᱱᱟᱜ ᱚᱵᱷᱟᱵ ᱥᱮ, ᱦᱮᱸ ᱥᱟᱦᱟᱱ ᱨᱮᱱᱟᱜ ᱱᱤᱛᱚᱜ ᱫᱚ ᱚᱵᱷᱟᱵᱷ ᱠᱩ, ᱦᱩᱸ᱾ ᱟᱫᱚ ᱜᱮᱥ ᱠᱚᱞᱮ ᱯᱮᱨᱮᱡ ᱠᱟᱜ-ᱟ ᱱᱮᱛᱟᱨ ᱫᱤᱱ ᱫᱚ᱾
ᱟᱨ ᱜᱚᱭᱴᱷᱟ ᱫᱚ ᱢᱟᱱᱮ ᱪᱮᱫᱠᱟ ᱠᱟᱛᱮᱫ ᱯᱮ ᱥᱮᱸᱜᱮᱞ ᱫᱚᱯᱮ ᱡᱩᱞᱟ ᱢᱟᱱᱮ ᱚᱱᱟ ᱫᱚ ᱢᱟᱴᱷ ᱜᱷᱟᱴ ᱠᱷᱚᱱᱟᱜ ᱯᱮ ᱦᱟᱞᱟᱝ ᱟᱹᱜᱩᱭᱟ ᱥᱮ ᱚᱝᱠᱟ
ᱵᱟᱝᱟ ᱟᱞᱮ ᱛᱮᱜᱮ ᱟᱞᱮ ᱨᱮᱱ ᱰᱟᱝᱨᱤ ᱦᱮᱸ ᱟᱨ ᱨᱮᱱ ᱰᱟᱹᱝᱨᱤ ᱜᱮ ᱡᱟᱦᱟᱸ ᱢᱮᱱᱟᱜ ᱠᱚᱣᱟ ᱚᱱᱟᱜᱮ ᱜᱩᱨᱤᱡ ᱠᱚᱞᱮ ᱫᱚ ᱦᱚᱸ ᱠᱟᱜ-ᱟ, ᱚᱱᱟ ᱞᱮᱵᱮᱫ ᱠᱟᱛᱮᱜ ᱛᱟᱨᱯᱚᱨ ᱫᱚ ᱚ ᱯᱤᱰᱟᱹ ᱠᱚᱨᱮ ᱥᱮ ᱟᱵᱟᱨ ᱡᱟᱦᱟᱸ ᱠᱷᱮᱛ ᱠᱚᱨᱮ ᱥᱚᱢᱟᱱ ᱠᱷᱮᱛ ᱨᱮ ᱚᱸᱰᱮ ᱛᱷᱟᱯᱲᱟᱭᱟ ᱵᱟᱠᱷᱟᱱ ᱵᱷᱤᱛ ᱠᱚᱨᱮ ᱦᱚᱸ ᱟᱫᱚ ᱚᱱᱟ ᱤᱭᱟᱹ ᱨᱚᱦᱚᱲ ᱠᱟᱛᱮᱜ, ᱛᱟᱨᱯᱚ ᱨᱮ ᱚᱱᱟᱞᱮ ᱤᱭᱟᱹ ᱠᱟᱜ-ᱟ ᱪᱟᱹᱠᱤ ᱪᱟᱹᱠᱤ ᱠᱟᱜ-ᱟ ᱞᱮ᱾ ᱤᱭᱟᱹ ᱞᱮᱠᱟᱞᱮ ᱵᱮᱱᱟᱣ ᱠᱟᱜ-ᱟ ᱢᱟᱱᱮ ᱪᱮᱫ ᱞᱮᱠᱟ ᱯᱟᱞᱟ ᱞᱮᱠᱟ ᱢᱟᱱᱮ ᱚᱱᱟ ᱦᱮᱸ ᱟᱨ, ᱚᱱᱟ ᱛᱮᱜᱮ ᱟᱨ ᱦᱚᱸ᱾ ᱡᱟᱦᱟ ᱠᱩᱧᱪᱤ ᱥᱟᱦᱟᱱ ᱠᱚ ᱵᱩᱜᱭᱴᱷᱟ ᱠᱚ ᱢᱮᱥᱟᱢᱤᱥᱤ ᱠᱟᱛᱮᱜ ᱞᱮ ᱡᱩᱞᱟ᱾
ᱚ ᱟᱪᱪᱷᱟ ᱟᱪᱪᱷᱟ ᱟᱨ ᱡᱩᱫᱤ ᱚᱱᱟ, ᱚᱱᱟ ᱢᱚᱛᱚ ᱜᱮᱢ ᱟ ᱡᱩᱞᱮᱢ ᱞᱟᱹᱭᱟ ᱛᱟᱦᱚᱸᱞᱮ ᱚᱱᱟ ᱫᱚ ᱡᱩᱞᱩᱜ ᱟᱥᱮ ᱵᱟᱝ ᱪᱳᱨ ᱧᱚᱜ ᱫᱚ᱾
ᱚᱱᱟ ᱵᱚᱞᱮ ᱚᱱᱟ ᱮᱠᱞᱟ ᱫᱚ ᱵᱟᱝ ᱡᱩᱞᱩᱜ-ᱟ ᱡᱩᱞ ᱫᱚ ᱤᱧ ᱫᱚ ᱵᱟᱹᱧ ᱡᱩᱞ ᱦᱚᱪᱚ ᱫᱟᱲᱮᱭᱟᱜ-ᱟ ᱤᱧ ᱟᱭ ᱫᱚ ᱯᱮᱥᱮ ᱡᱩᱞ ᱦᱚᱪᱚᱟᱲᱮ ᱠᱮᱨᱥᱩᱱ ᱠᱚ ᱞᱟᱦᱟ ᱛᱮᱫᱚ ᱠᱮᱨᱥᱤᱱ ᱠᱚ ᱠᱚ ᱠᱚᱸᱱᱰᱚᱞ ᱠᱚᱨᱮ ᱠᱚ ᱮᱢᱚᱜ ᱠᱟᱱ ᱛᱟᱦᱮᱸᱱᱟ ᱟᱫᱚ ᱚᱱᱟ ᱠᱚᱛᱮᱧ ᱡᱩᱞᱮᱫ ᱠᱟᱱ ᱛᱟᱦᱮᱸᱱᱟ᱾ ᱟᱫᱚ ᱵᱟᱝ ᱟᱨ ᱱᱮᱛᱟᱨ ᱠᱤᱛᱩ ᱚᱱᱟ ᱟᱨ ᱵᱟᱱᱩᱜ-ᱟ᱾ ᱠᱮᱨᱟᱥᱤᱱ ᱫᱚ ᱱᱮᱛᱟᱨ ᱵᱟᱝ ᱧᱟᱢᱚᱜ ᱠᱟᱱᱟ ᱥᱮ ᱠᱳᱱᱴᱮᱞ ᱨᱮ ᱵᱟᱠᱚ ᱮᱢᱚᱜ ᱠᱟᱱᱟ ᱛᱚ᱾ ᱟᱫᱚ ᱱᱤᱛᱚᱜ ᱡᱟᱦᱟᱸ ᱠᱚᱧ ᱪᱮᱫ ᱠᱚ ᱚᱱᱟ ᱠᱚ ᱤᱭᱟᱹ ᱢᱮᱥᱟ ᱠᱟᱛᱮᱜ ᱜᱮ ᱡᱩᱞ ᱦᱩᱭᱩᱜ-ᱟ ᱤᱱᱟᱹ ᱠᱷᱟᱱ ᱫᱚ ᱡᱩᱞᱩᱜ-ᱟ, ᱟᱨ ᱮᱠᱮᱱ ᱜᱚᱭᱴᱟ ᱫᱚ ᱵᱟᱝ ᱡᱩᱞᱩᱜ ᱜᱮᱭᱟ ᱩᱱᱟᱹᱜ ᱫᱚ᱾
ᱚ ᱟᱪᱪᱷᱟ ᱟᱪᱪᱷᱟ ᱦᱮᱸ, ᱟᱞᱮ ᱥᱮᱫ ᱢᱟ ᱚᱱᱠᱟ ᱜᱚᱭᱴᱟ ᱠᱚᱫᱚ ᱵᱟᱝ ᱠᱚ ᱟᱫᱚ ᱜᱭᱴᱷᱟ ᱠᱚᱛᱮ ᱫᱚ ᱵᱟᱝ ᱠᱚ ᱡᱩᱞ ᱵᱟᱲᱟᱭ ᱜᱮᱭᱟ ᱟᱫᱚ ᱱᱚᱱᱛᱮ ᱫᱚ᱾ ᱚᱱᱠᱟ ᱥᱟᱦᱟᱱ ᱥᱟᱠᱟᱢ ᱨᱮᱱᱟᱜ ᱚᱵᱷᱟᱵᱽ ᱫᱚ ᱵᱟᱹᱱᱩᱜᱼᱟ᱾
ᱚ ᱟᱯᱮ ᱫᱚ ᱵᱤᱨ ᱫᱤᱥᱚᱢ ᱥᱮ ᱟᱫᱚ ᱟᱯᱮ ᱥᱮᱱᱟᱜ ᱥᱟᱦᱟᱱ ᱨᱮᱱᱟᱜ ᱚᱵᱷᱟᱵ ᱫᱚ ᱵᱟᱹᱱᱩᱜ ᱠᱟᱜ-ᱟ᱾ ᱱᱚᱛᱮ ᱟᱫᱚ ᱪᱮᱫ ᱜᱩᱭᱴᱷᱟ ᱛᱮᱯᱮ ᱡᱩᱞ-ᱟ᱾
ᱦᱮᱸ ᱦᱮᱸ ᱭᱩᱭᱴᱷᱟ ᱛᱮᱜᱮ᱾ ᱟᱫᱚ ᱚᱱᱟ ᱫᱚ ᱟᱞᱮ ᱫᱚ ᱠᱷᱮᱛ ᱠᱚᱨᱮ ᱜᱮᱞᱮ ᱜᱤᱰᱤ ᱵᱟᱲᱟ ᱠᱟᱜᱼᱟ ᱡᱟ ᱜᱮ᱾
ᱦᱩᱸ ᱠᱩᱩᱨᱤᱡ ᱥᱟᱦᱟᱱ ᱠᱚ ᱥᱟᱦᱟᱱ ᱞᱮᱠᱟᱭ ᱠᱟᱢᱤ,
ᱦᱮᱸ,
ᱟᱞᱮ ᱦᱚᱸ ᱥᱚᱢᱚᱭ ᱨᱮᱫᱚ ᱜᱤᱰᱤ ᱠᱟᱜᱼᱟ ᱞᱮ ᱤᱭᱟᱹ ᱠᱚᱨᱮ ᱥᱟᱦᱟ ᱢᱟᱫᱮ ᱠᱚ ᱢᱮᱱᱟᱜ ᱛᱟᱞᱮ ᱫᱚ᱾ ᱚᱸᱰᱮ ᱠᱷᱚᱱ ᱜᱮ ᱦᱩᱲᱩ ᱨᱚᱦᱚᱭ ᱞᱟᱦᱟ ᱨᱮ ᱫᱚ, ᱚᱱᱟ ᱠᱚᱨᱮ ᱜᱩᱨᱤᱡ ᱤᱭᱟᱹ ᱜᱩᱨᱤᱡ ᱥᱟᱦᱟ ᱠᱚᱨᱮ ᱮᱢᱟᱜᱼᱟ ᱠᱷᱮᱛ ᱠᱚᱨᱮ᱾ ᱤᱱᱟᱹ ᱠᱷᱟᱱ ᱦᱩᱲᱩ ᱠᱚ ᱵᱷᱟᱜᱮ ᱞᱮᱠᱟ ᱦᱩᱭᱩᱜᱼᱟ᱾
ᱚ ᱦᱮᱸ᱾
ᱴᱤᱠᱴᱟᱨ ᱠᱚᱛᱮ ᱞᱮ ᱤᱫᱤᱭᱟ᱾
ᱦᱮᱸ ᱟᱯᱮ ᱨᱮᱱ ᱛᱟᱦᱚᱞᱮ ᱮᱸ, ᱛᱤᱱᱟᱹᱜ ᱜᱟᱱ ᱟᱹᱥᱩᱞ ᱟᱠᱟᱫ ᱠᱚᱣᱟ ᱯᱮ ᱪᱤᱞᱤ ᱠᱚ᱾
ᱚ ᱟᱞᱮ ᱨᱮᱱ ᱤ ᱢᱮᱱᱟᱜ ᱠᱚᱣᱟ ᱥᱩᱠᱨᱤ᱾ ᱥᱩᱠᱨᱤ ᱵᱟᱨᱭᱟ ᱢᱮᱱᱟᱜ ᱠᱤᱱᱟᱹ ᱟᱵᱟᱨ ᱢᱮᱨᱚᱢ ᱢᱮᱱᱟᱜ ᱠᱚᱣᱟ ᱥᱤᱢ ᱠᱚ᱾ ᱟᱵᱟᱨ ᱰᱟᱝᱨᱟ ᱰᱟᱝᱨᱟ ᱫᱚ ᱵᱟᱨᱭᱟ ᱜᱮ᱾ ᱩᱱᱠᱩ ᱜᱮᱞᱮ ᱩᱱᱠᱩ ᱜᱮᱞᱮ ᱟᱹᱥᱩᱞ ᱵᱟᱲᱟ ᱟᱠᱟᱫ ᱠᱚᱣᱟ ᱩᱸ᱾ ᱛᱟᱦᱞᱮ ᱟᱯᱮᱥᱱ ᱫᱚ ᱤᱭᱟᱹ ᱪᱮᱫ ᱠᱚ ᱟᱨ ᱪᱟᱥ ᱦ ᱦᱩᱭᱩᱜᱭ ᱜᱮᱭᱟ ᱚᱱᱠᱟ,
ᱪᱟᱥᱵᱟᱥ ᱫᱚ ᱟᱞᱮ ᱥᱮᱫ ᱫᱚ ᱚᱱᱠᱟ ᱫᱚᱢᱮ ᱫᱚ ᱵᱟᱝ ᱦᱩᱭᱩᱜ ᱜᱮᱭᱟ᱾ ᱚᱱᱟ ᱡᱟᱭ ᱜᱮ ᱱᱤᱭᱟᱹ ᱥᱤᱡᱤᱱ ᱫᱚ ᱦᱩᱲᱩ ᱠᱚᱞᱮ ᱨᱚᱦᱚᱭ ᱵᱟᱲᱟ ᱠᱮᱫ ᱜᱮ ᱟᱨ ᱱᱚ᱾ ᱠᱚ ᱪᱟᱵᱟ ᱠᱟᱛᱮᱫ᱾ ᱛᱩᱲᱤ ᱠᱚ ᱠᱷᱚᱥᱞᱟ ᱠᱚ, ᱟᱨ ᱥᱟᱶᱛᱮ ᱟᱱᱟᱡᱽ ᱯᱟᱹᱛᱤ ᱠᱚ ᱠᱤᱪᱷᱩ ᱜᱟᱱ ᱞᱮ ᱨᱚᱦᱚᱭᱟ᱾
ᱦᱩᱸ ᱛᱟᱦᱞᱮ ᱟᱯᱮᱢᱟ ᱵᱚᱪᱷᱚᱨ ᱨᱮ ᱢᱤᱫ ᱛᱟᱨ ᱯᱮ᱾ ᱢᱤᱫ ᱵᱚᱪᱷᱚᱨ ᱨᱮ ᱢᱤᱫ ᱫᱚᱠ ᱯᱮ ᱪᱟᱥ ᱜᱮᱭᱟ ᱛᱟᱦᱞᱮ ᱫᱚ ᱟᱨ ᱮᱴᱟᱜ ᱠᱟᱹᱢᱤ ᱪᱮᱫ ᱯᱮ ᱠᱟᱹᱢᱤᱭ ᱜᱮᱭᱟ ᱵᱚᱞᱮ, ᱚᱱᱠᱟ,
ᱠᱟᱹᱢᱤ ᱫᱚ ᱟᱞᱮ ᱫᱚ, ᱱᱚᱣᱟ ᱟᱛᱳ ᱨᱮᱱ ᱟᱹᱰᱤ ᱡᱟᱹᱥᱛᱤ ᱦᱚᱲᱜᱮ ᱚᱱᱠᱟ, ᱢᱮᱨᱚᱢ ᱠᱚᱠᱚ ᱟᱹᱥᱩᱞ ᱠᱟᱜ ᱠᱚᱣᱟ ᱢᱮᱨᱚᱢ ᱠᱚ ᱰᱟᱝᱨᱤ ᱠᱚ᱾ ᱟᱹᱰᱤ ᱢᱟᱱᱮ ᱰᱷᱮᱨ ᱰᱷᱮᱨ ᱠᱚ ᱟᱹᱥᱩᱞ ᱠᱟᱜ ᱠᱚᱣᱟ ᱩᱱᱠᱩ ᱜᱮ ᱜᱩᱯᱤ ᱵᱟᱲᱟ ᱠᱚᱣᱟ ᱠᱚ᱾ ᱵᱤᱨ ᱵᱩᱨᱩ ᱠᱚᱨᱮ᱾
ᱵᱟᱠᱷᱟᱱ ᱢᱟ ᱟᱯᱮ ᱢᱟ ᱢᱤᱫ ᱫᱷᱟᱣ ᱯᱮ ᱪᱟᱥ ᱟᱥᱮ ᱵᱟᱝ ᱟᱞᱮ ᱢᱟ, ᱟᱞᱮ ᱫᱚ ᱵᱟᱨ ᱫᱷᱟᱣ ᱞᱮ ᱪᱟᱥ ᱞᱮᱫ ᱩᱱᱟᱹᱜ ᱤᱭᱟᱹ ᱵᱟᱝ ᱦᱩᱭᱩᱜᱼᱟ ᱟᱱᱟᱴ ᱵᱟᱝ ᱦᱩᱭᱩᱜ ᱜᱮᱭᱟ, ᱚᱱᱟ ᱨᱮᱱᱟᱜ ᱴᱟᱠᱟ ᱯᱩᱭᱥᱟ ᱠᱷᱚᱱ ᱢᱟ, ᱚᱱᱟ ᱜᱮᱞᱮ ᱤᱭᱟᱹᱭᱟ ᱟᱞᱮ ᱫᱚ ᱚᱱᱟ ᱛᱮᱜᱮ ᱪᱟᱞᱟᱜ ᱛᱟᱞᱮᱭᱟ ᱡᱤᱭᱚᱱ ᱠᱚᱫᱚᱞᱮ ᱠᱷᱟᱸᱰᱟᱣᱟ᱾
ᱪᱮᱫ ᱛᱟᱦᱚᱞᱮ ᱚᱱᱟ ᱚᱱᱟᱫᱚ ᱟᱹᱠᱷᱨᱤᱧ ᱟᱯᱮ ᱥᱮ ᱡᱚᱢ ᱛᱮᱜᱮ ᱯᱮ ᱪᱟᱵᱟᱭᱟ ᱚᱲᱟᱜ ᱨᱮ᱾
ᱵᱟᱝ-ᱟ ᱡᱚᱢ ᱛᱮᱫᱚ ᱵᱟᱝ-ᱟ ᱡᱚᱢ ᱛᱮᱫᱚ ᱵᱟᱝ ᱪᱟᱵᱟᱜᱼᱟ, ᱟᱠᱷᱨᱤᱧ ᱟᱹᱠᱷᱨᱤᱧ ᱛᱮᱜᱮ ᱞᱮ ᱪᱟᱵᱟᱭᱟ ᱱᱚᱣᱟ ᱠᱚᱫᱚ ᱟᱫᱚ ᱟᱞᱮ ᱫᱚ ᱮᱴᱟᱜ ᱠᱟᱹᱢᱤ ᱫᱚ ᱵᱟᱞᱮ ᱠᱟᱹᱢᱤᱜᱮᱭᱟ ᱛᱚ ᱵᱟᱦᱚᱨᱮ᱾ ᱠᱚᱨᱮ ᱫᱚ ᱵᱟᱞᱮ ᱪᱟᱞᱟ ᱜᱮᱭᱟ ᱟᱲᱟᱜ ᱠᱚᱨᱮ ᱜᱮ, ᱪᱟᱥ ᱵᱟᱥ ᱚᱱᱟ ᱜᱮ ᱟᱨ ᱢᱮᱨᱚᱢ ᱠᱚ ᱰᱟᱝᱨᱟ ᱠᱚᱞᱮ ᱟᱹᱥᱩᱞ ᱠᱚᱜ ᱠᱚᱣᱟ ᱢᱤᱫ ᱥᱩᱠᱚᱨᱤ,
ᱚ ᱟᱪᱪᱷᱟ ᱟᱪᱪᱷᱟ ᱦᱮᱸ ᱟᱞᱮ ᱢᱟ ᱱᱚᱛᱮ ᱫᱚ ᱫᱚᱢᱮ ᱛᱚ ᱡᱟᱭᱜᱟ ᱫᱚ ᱵᱟᱹᱱᱩᱜ ᱛᱟᱞᱮᱭᱟ᱾ ᱟᱫᱚ ᱱᱚᱣᱟ ᱫᱚ ᱡᱚᱢ ᱥᱩᱢᱩᱝ ᱜᱮ ᱦᱩᱭᱩᱜᱼᱟ ᱡᱟᱦᱟᱸ ᱛᱤᱱᱟᱹᱜ ᱦᱩᱲᱳ ᱠᱚᱞᱮ ᱨᱚᱦᱚᱭᱟ᱾ ᱟᱠᱷᱨᱤᱧ ᱞᱟᱹᱜᱤᱫ ᱫᱚ ᱵᱟᱝ ᱠᱩᱲᱟᱹᱜᱼᱟ᱾
ᱦᱮᱸ ᱟᱫᱚ ᱟᱞᱮᱥᱮᱱ ᱦᱚᱸ ᱡᱩᱫᱤ ᱢᱤᱫ ᱵᱚᱪᱷᱚᱨ ᱨᱮ ᱢᱤᱫ ᱫᱷᱟᱣ ᱠᱚ ᱪᱟᱥ ᱞᱮᱠᱷᱟᱱᱡ, ᱚᱱᱟ ᱟᱞᱮ ᱦᱚᱸ ᱯᱟᱥᱮ ᱡᱟᱦᱟᱸᱱᱟᱜ ᱠᱚᱜᱮ ᱠᱟᱹᱢᱤ ᱦᱩᱭ ᱠᱚᱜ ᱛᱟᱞᱮᱭᱟ᱾
ᱦᱮᱸᱛᱚ ᱚᱱᱠᱟ ᱜᱮ,
ᱛᱟᱦᱚᱞᱮ, ᱡᱚᱢ ᱠᱮᱫᱟ ᱯᱮ ᱥᱮ ᱵᱟᱝᱟ? ᱚ ᱫᱟᱠᱟ ᱠᱚᱫᱚᱞᱮ ᱡᱚᱢ ᱠᱮᱜᱼᱟ ᱥᱮ ᱵᱟᱝᱟ?
ᱦᱮᱸ ᱡᱚᱢ ᱦᱩᱭ ᱠᱟᱱᱟ ᱮᱱᱟᱱ ᱨᱮᱜᱮ, ᱟᱨ ᱱᱤᱛᱚᱜ ᱫᱚ ᱟᱨᱚ ᱪᱚᱸᱫᱟ